ᱦᱮᱞᱳ ᱦᱮᱸ ᱜ ᱦᱳᱭ ᱦᱳᱭ ᱡᱚᱦᱟᱨ ᱜᱮ
ᱛᱚᱵᱮ ᱟᱹᱞᱤᱧᱟᱜ ᱨᱚᱲ ᱢᱚᱸᱡᱽ ᱜᱮ ᱟᱸᱡᱚᱢᱚᱜ ᱠᱟᱱᱟ ᱵᱟᱝ
ᱦᱳᱭ ᱵᱮᱱ ᱢᱚᱸᱡᱽ ᱜᱮ ᱟᱸᱡᱚᱢᱚᱜ ᱠᱟᱱᱟ ᱟᱨ ᱟᱹᱞᱤᱧᱟᱜ ᱚᱠᱟ ᱞᱮᱠᱟ ᱟᱸᱡᱚᱢᱚᱜ ᱠᱟᱱᱟ
ᱟᱵᱮᱱᱟᱜ ᱦᱚᱸ ᱴᱷᱤᱠ ᱫᱚ ᱴᱷᱤᱠ ᱜᱮ ᱟᱸᱡᱚᱢᱚᱜ ᱠᱟᱱᱟ
ᱚ ᱟᱪᱪᱷᱟ ᱢᱮᱱ ᱫᱟᱹᱞᱤᱧ ᱛᱟᱞᱮ ᱜᱚᱝᱠᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ
ᱪᱮᱫ ᱠᱚ ᱦᱚᱸ ᱱᱤᱛᱚᱜ ᱫᱚ ᱮᱢᱱᱤ ᱜᱮ ᱫᱩᱲᱩᱵ ᱡᱤᱨᱟᱹᱣ ᱠᱟᱱᱟ ᱞᱤᱧ ᱫᱟᱹᱨᱤᱯ ᱫᱟᱨᱮ ᱵᱩᱴᱟᱹ ᱨᱮ ᱥᱤᱛᱩᱝ ᱠᱟᱫᱟᱭ ᱵᱚᱝ ᱟᱹᱰᱤ ᱡᱟᱹᱥᱛᱤ ᱟᱵᱮᱱ ᱜᱮ ᱦᱟᱜ
ᱟᱹᱞᱤᱧ ᱦᱚᱸ ᱜᱚᱢᱠᱮ ᱱᱚᱜᱼᱚᱭ ᱥᱮᱛᱟᱜ ᱨᱮ ᱥᱤᱭᱳᱜ ᱠᱚ ᱟᱲᱟᱜ ᱵᱟᱲᱟ ᱠᱟᱛᱮᱫ ᱠᱟᱲᱟ ᱜᱚᱝᱠᱮ ᱥᱟᱸᱜᱮ ᱧᱚᱜ ᱜᱮᱞᱤᱧ ᱟᱹᱥᱩᱞ ᱟᱠᱟᱫ ᱠᱚᱣᱟ ᱛᱚ ᱟᱫᱚ ᱚᱱᱟ ᱪᱟᱠᱟᱹ ᱱᱟᱦᱟᱸᱜ ᱱᱤᱛᱚᱜ ᱫᱚ ᱠᱟᱲᱟ ᱠᱟᱰᱟ ᱜᱩᱯᱤ ᱦᱩᱭᱩᱜ ᱠᱟᱱᱟ ᱛᱟᱞᱦᱮ ᱜᱚᱝᱠᱮ ᱪᱟᱥᱼᱵᱟᱥ ᱫᱚ ᱛᱤᱱᱟᱹᱜ ᱜᱟᱱ ᱵᱚᱱ ᱯᱟᱨᱚᱢ ᱠᱮᱫᱟ ᱯᱮ ᱚᱱᱟ ᱯᱟᱦᱴᱟ ᱫᱚ
ᱪᱟᱥ ᱵᱟᱥ ᱛᱚ ᱱᱚᱜᱼᱚᱭ ᱪᱟᱵᱟ ᱥᱮᱫ ᱜᱮ ᱦᱟᱸᱜ ᱢᱚᱰᱷᱟᱣ ᱟᱠᱟᱱᱟ
ᱚ ᱟᱪᱪᱷᱟ ᱟᱪᱷᱟ ᱜᱚᱝᱠᱮ ᱛᱟᱦᱞᱮ ᱫᱟᱜ ᱡᱟᱹᱲᱤ ᱠᱚᱫᱚ ᱟᱹᱰᱤ ᱵᱮᱥ ᱜᱮ ᱟᱯᱮ ᱥᱮᱫ ᱫᱚ ᱵᱟᱝ
ᱦᱩᱸ ᱫᱟᱜ ᱫᱟᱜ ᱠᱚᱫᱚ ᱢᱮᱱᱟᱜ ᱜᱮᱭᱟ ᱢᱟᱱᱮ ᱚᱱᱠᱟ ᱤᱭᱟᱹ ᱦᱚᱸ ᱢᱮᱱᱟᱜ ᱛᱟᱞᱮᱭᱟ ᱵᱟᱝ ᱢᱟᱱᱮ ᱥᱚᱨᱠᱟᱨ ᱠᱷᱚᱡ ᱞᱮ ᱧᱟᱢ ᱵᱟᱲᱟ ᱠᱟᱫᱟ
ᱚ ᱦᱳᱭᱛᱚ
ᱚᱱᱟ ᱠᱚ ᱚᱱᱟ ᱠᱚ ᱛᱮᱜᱮ ᱟᱨ ᱫᱟᱜ ᱦᱚᱭ ᱫᱟᱜ ᱮᱫ ᱠᱟᱱ ᱜᱮᱭᱟ ᱛᱮᱦᱤᱧ ᱦᱚᱸ ᱢᱟᱱᱮ ᱢᱟᱱᱮ ᱤᱱᱠᱟ ᱮᱜᱟᱨᱚᱴᱟ ᱜᱟᱱ ᱦᱟᱹᱨᱤᱡ ᱮ ᱫᱟᱜ ᱠᱮᱫᱟ
ᱚ ᱟᱪᱪᱷᱟ ᱦᱳᱭ ᱛᱚ ᱜᱚᱝᱠᱮ ᱵᱟᱠᱷᱟᱱ ᱟᱞᱮᱥᱮᱫ ᱫᱚ ᱢᱤᱱᱤ ᱥᱮᱞᱳ ᱠᱚᱫᱚ ᱵᱟᱪᱩᱜ ᱟᱹᱱᱤᱡ ᱛᱚ
ᱢᱟᱱᱮ ᱚᱱᱠᱟ ᱡᱚᱞᱟᱭᱚᱜ ᱮᱠ ᱫᱩᱭ ᱛᱟᱹᱨᱤᱠᱷ ᱠᱷᱚᱡ ᱞᱮ ᱮᱦᱚᱵ ᱞᱮᱱᱟ ᱵᱟᱝ ᱨᱚᱦᱚᱭ
ᱦᱳᱭ
ᱛᱚᱜ ᱦᱟᱸᱜ ᱢᱟᱱᱮ ᱪᱟᱵᱟ ᱥᱮᱫ ᱜᱮ ᱢᱟᱱᱮ ᱵᱟᱨᱭᱟ ᱯᱮᱭᱟ ᱠᱷᱮᱛ ᱥᱟᱨᱮᱡ ᱠᱟᱱᱟ
ᱚ ᱟᱪᱪᱷᱟ ᱦᱳᱭ ᱜᱚᱢᱠᱮ ᱟᱞᱮᱥᱮᱫ ᱫᱚ ᱱᱟᱜ ᱢᱤᱱᱤ ᱥᱤᱞᱳ ᱠᱚ ᱵᱟᱹᱱᱩᱜ ᱛᱮ ᱱᱟᱜ ᱚᱱᱟ ᱪᱤᱠᱟ. ᱱᱟᱦᱟᱸᱜ ᱢᱮᱱᱫᱚ ᱟᱞᱮᱫᱚ ᱥᱮᱨᱢᱟ ᱡᱟᱹᱲᱤ ᱥᱮᱨᱢᱟ ᱫᱟᱜ ᱵᱷᱚᱨᱥᱟ ᱜᱮ ᱦᱟᱸᱜ ᱞᱮ ᱪᱟᱥᱵᱟᱥᱟ ᱜᱮᱞᱵᱟᱨ ᱵᱚᱸᱜᱟ ᱨᱮ ᱢᱤᱫ ᱫᱷᱟᱣ ᱜᱮ ᱪᱟᱥ ᱦᱩᱭᱩᱜᱼᱟ ᱱᱚᱜᱱᱟ ᱟᱥᱟᱲ ᱥᱟᱱ ᱵᱚᱸᱜᱟ ᱜᱮ ᱟᱨ ᱱᱤᱨᱚᱱ ᱥᱤᱛᱩᱝ ᱢᱟ ᱩᱱᱢᱟ ᱪᱟᱥ ᱢᱟ ᱵᱟᱝ ᱦᱩᱭᱩᱜᱼᱟ ᱟᱞᱮ ᱥᱮᱫ ᱢᱟ ᱦᱩᱲᱩ ᱫᱚ ᱟᱨ ᱮᱴᱟᱜ ᱵᱷᱮᱜᱟᱨ ᱵᱷᱮᱜᱟᱨ ᱵᱟᱝᱟ ᱦᱩᱭᱩᱜᱼᱟ ᱟᱫᱚ ᱦᱚᱸᱜᱼᱚᱭ ᱡᱮᱢᱚᱱ ᱵᱷᱮᱜᱟᱨ ᱵᱷᱮᱜᱟᱨ ᱦᱚᱭᱛᱳ ᱥᱚᱵᱽᱡᱤ ᱟᱱᱟᱡᱽ ᱠᱚᱫᱚ ᱦᱩᱭᱩᱜ ᱜᱮᱭᱟ ᱡᱮᱢᱚᱱ ᱞᱟᱹᱭ ᱜᱟᱱᱚᱜᱼᱟ ᱵᱮᱸᱜᱟᱲ ᱵᱤᱞᱟᱹᱛᱤ ᱵᱷᱮᱱᱰᱤ ᱛᱟᱯᱚᱨᱮ ᱟᱨᱚ ᱚᱱᱠᱟᱜᱮ ᱯᱷᱩᱞ ᱠᱩᱯᱤ ᱵᱟᱸᱫᱟ ᱠᱩᱯᱤ ᱟᱹᱞᱩ ᱠᱚ ᱱᱚᱜᱱᱟ ᱠᱚ
ᱚᱦ
ᱟᱞᱮ ᱦᱚᱸ ᱢᱟᱱᱮ ᱚᱲᱟᱜ ᱨᱮ ᱡᱚᱢ ᱞᱟᱹᱜᱤᱫ ᱫᱚ ᱱᱤᱡᱮᱨ ᱛᱮᱜᱮ ᱪᱟᱥ ᱦᱩᱭᱩᱜ ᱠᱟᱱᱟ
ᱦᱳᱭ ᱦᱳᱭ
ᱢᱟᱱᱮ ᱛᱤᱦᱮᱧ ᱜᱟᱯᱟ ᱵᱟᱡᱟᱨ ᱨᱮᱦᱚᱸ ᱟᱹᱰᱤ ᱫᱟᱢ ᱢᱟᱱᱮ ᱯᱚᱭᱥᱟ ᱠᱚᱦᱚᱸ ᱵᱟᱝ
ᱦᱳᱭ ᱜᱚᱝᱠᱮ ᱛᱟᱯᱚᱨᱮ ᱢᱮᱱᱫᱚ ᱚᱲᱟᱜ ᱨᱮ
ᱵᱟᱝ ᱧᱟᱢᱚᱜ ᱠᱟᱱᱟ
ᱦᱳᱭ ᱦᱳᱭ ᱦᱳᱭ
ᱦᱳᱭ ᱟᱫᱚ ᱚᱱᱮ ᱚᱱᱟ ᱪᱤᱠᱟ ᱜᱮ ᱱᱟᱜ ᱢᱮᱱᱫᱚ ᱚᱲᱟᱜ ᱨᱮ ᱡᱩᱫᱤ ᱟᱵᱚ ᱡᱩᱫᱤ ᱟᱱᱟᱡᱽ ᱥᱩᱵᱽᱡᱤ ᱯᱟᱹᱛᱤ ᱡᱩᱫᱤ ᱵᱚᱱ ᱨᱚᱦᱚᱭᱟ ᱜᱚᱝᱠᱮ ᱢᱮᱱᱫᱚ ᱟᱵᱚᱣᱟᱜ ᱴᱟᱠᱟ ᱠᱚ ᱟᱹᱰᱤ ᱠᱚ ᱠᱟᱹᱴᱤᱡ ᱥᱮᱵᱚᱜ ᱛᱟᱵᱚᱱᱟ ᱛᱟᱯᱚᱨᱮ ᱵᱟᱡᱟᱨ ᱨᱮ ᱦᱳᱭᱛᱚ ᱥᱚᱭᱫᱟ ᱯᱟᱹᱛᱤ ᱨᱮ ᱴᱟᱠᱟ ᱠᱟᱹᱣᱰᱤ ᱵᱟᱭ ᱠᱷᱚᱨᱚᱪᱚᱜᱼᱟ
ᱦᱮᱸ ᱦᱮᱸ
ᱟᱪᱪᱷᱟ ᱡᱟᱭᱦᱳᱠ ᱜᱚᱢᱠᱮ ᱢᱮᱱᱫᱚ ᱟᱹᱰᱤ ᱜᱟᱱ ᱜᱮᱞᱟᱝ ᱨᱚᱯᱚᱲ ᱮᱱᱟ ᱟᱫᱚ ᱢᱤᱫᱴᱮᱱ ᱥᱟᱛᱟᱢ ᱵᱟᱨᱮᱛᱮᱞᱟᱝ ᱨᱚᱯᱚᱲ ᱠᱚᱜ ᱠᱷᱟᱱ ᱫᱚ ᱟᱹᱰᱤ ᱜᱮ ᱱᱟᱯᱟᱭ ᱠᱚᱜᱼᱟ ᱦᱮᱸ ᱥᱮ ᱵᱟᱝ
ᱦᱩᱸ
ᱟᱫᱚ ᱜᱚᱢᱠᱮ ᱟᱯᱮ ᱥᱮᱫ ᱫᱚ ᱚᱠᱟ ᱞᱮᱠᱟ ᱟᱵᱮᱱ ᱫᱚ ᱟᱹᱵᱤᱱ ᱡᱩᱫᱤ ᱚᱱᱠᱟᱱᱟᱜ ᱡᱩᱫᱤ ᱟᱵᱮᱱ ᱴᱷᱮᱱ ᱡᱩᱫᱤ ᱪᱤᱱᱛᱟᱹ ᱵᱷᱟᱵᱽᱱᱟ ᱢᱮᱱᱟᱜ ᱠᱷᱟᱱ ᱢᱟ ᱠᱟᱹᱴᱤᱡ ᱞᱟᱹᱭ ᱵᱮᱱ ᱛᱟᱢ ᱵᱟᱨᱮᱛᱮ
ᱚ ᱡᱟᱦᱟᱱᱟᱜ ᱤᱭᱟᱹᱛᱮ
ᱦᱳᱭ ᱦᱳᱭ
ᱟᱪᱪᱷᱟ ᱟᱹᱞᱤᱧ ᱢᱤᱫᱴᱮᱡ ᱤᱭᱟᱹ ᱛᱮᱞᱤᱧ ᱨᱚᱲᱟ ᱦᱮᱸ ᱢᱟᱱᱮ
ᱟᱵᱩ ᱦᱚᱲ ᱢᱟᱱᱮ ᱚᱱᱠᱟᱜᱮ ᱟᱹᱰᱤ ᱡᱟᱹᱥᱛᱤ ᱞᱤᱧ ᱧᱮᱞ ᱵᱟᱲᱟᱭᱮᱫ ᱠᱚᱣᱟ ᱦᱮᱸ ᱢᱟᱱᱮ ᱡᱟᱦᱟᱱᱟᱜ ᱠᱟᱹᱢᱤ ᱨᱮᱜᱤ
ᱦᱟᱺᱰᱤ ᱦᱟᱺᱰᱤ ᱵᱟᱝᱠᱷᱟᱡ ᱵᱟᱠᱚ ᱠᱟᱹᱢᱤᱭᱮᱫᱟ ᱡᱟᱹᱥᱛᱤ ᱢᱟᱱᱮ
ᱦᱳᱭ ᱦᱳᱭ ᱢᱮᱱᱫᱟ ᱦᱟᱺᱰᱤ ᱯᱟᱹᱨᱣᱟᱹ
ᱦᱮᱸ ᱦᱟᱺᱰᱤ ᱯᱟᱹᱨᱣᱟᱹ ᱢᱟᱱᱮ ᱵᱟᱭ ᱥᱩᱨᱩᱜᱼᱟ ᱦᱟᱺᱰᱤ ᱯᱟᱹᱨᱣᱟᱹ ᱵᱟᱢ ᱮᱢ ᱞᱟᱦᱟᱭ ᱠᱷᱟᱡ ᱟᱨᱮᱢ ᱮᱢᱟᱭ ᱠᱷᱟᱡ ᱢᱟᱱᱮ ᱚᱱᱟ ᱠᱟᱹᱢᱤ ᱯᱟᱨᱚᱢ ᱠᱟᱱᱟ ᱥᱮ ᱵᱟᱝ ᱚᱱᱟ ᱞᱟᱦᱟ ᱨᱮᱜᱮ ᱵᱩᱞ ᱠᱚᱜᱼᱟ᱾ ᱦᱮ ᱡᱟᱥᱛᱤ ᱚᱱᱠᱟ ᱢᱟᱺᱡᱷᱤ ᱦᱟᱲᱟᱢ ᱠᱚᱦᱚ ᱢᱟᱱᱮ ᱢᱚᱡᱽ ᱛᱮ ᱵᱟᱢ ᱧᱩ ᱦᱚᱪᱚ ᱞᱮᱠᱚ ᱠᱷᱟᱡ
ᱦᱳᱭ
ᱢᱟᱱᱮ ᱚᱱᱠᱟ ᱠᱟᱹᱢᱤ ᱯᱟᱨᱚᱢ ᱠᱟᱛᱮᱜ ᱠᱚ ᱨᱚᱲᱟ ᱚᱱᱠᱟ ᱵᱟᱯ ᱯᱞᱟ ᱠᱚᱨᱮ ᱦᱚ ᱟᱹᱰᱤ ᱡᱟᱥᱛᱤ ᱟᱞᱮ ᱥᱮ ᱚᱱᱠᱟ ᱢᱟᱱᱮ ᱢᱚᱡᱽᱛᱮ ᱵᱟ ᱠᱩᱞᱟ ᱢᱚᱡᱽᱛᱮ ᱧᱩ ᱜᱤᱛᱤᱡ ᱚᱪᱚᱭᱮᱢ ᱢᱚᱡᱽᱛᱮ ᱮᱠᱚᱢ ᱯᱩᱨᱟᱹ ᱡᱤᱞ ᱠᱚ ᱮᱠᱫᱚᱢ ᱞᱤᱧ ᱢᱮᱱ ᱠᱮᱭᱟ ᱥᱩᱠᱨᱤ ᱞᱮᱠᱟ ᱡᱚᱢ ᱚᱪᱚᱭᱮᱢ ᱛᱚᱵᱮ ᱢᱟᱱᱮ ᱢᱮᱱᱟ ᱡᱮ ᱵᱟᱯᱞᱟ ᱯᱟᱨᱚᱢᱮᱱ ᱛᱟᱢᱟ᱾
ᱟᱪᱪᱷᱟ ᱟᱪᱪᱷᱟ
ᱟᱫᱚ ᱢᱟᱱᱮ ᱱᱤᱡᱮᱨ ᱦᱚ ᱱᱤᱡᱮᱨ ᱦᱚ ᱢᱟᱱᱮ ᱤᱱᱟᱹᱜ ᱡᱟᱦᱟ ᱞᱮᱠᱟᱛᱮᱢ ᱠᱩᱞᱟᱹᱣᱟ ᱪᱮᱫ ᱠᱚᱢ ᱠᱩᱞᱟᱹᱣᱟ ᱠᱚᱢᱚᱜᱼᱟ ᱰᱷᱮᱨᱚᱜᱼᱟ ᱵᱟᱝ ᱵᱟᱯ ᱵᱟᱯᱞᱟ ᱫᱚ ᱛᱮ ᱤᱱᱟᱹᱜ ᱠᱟᱹᱴᱤᱡ ᱛᱮᱱᱟᱜ ᱤᱭᱟᱹ ᱵᱟᱝ ᱠᱟᱱᱟ ᱟᱨᱦᱚᱸ ᱚᱱᱠᱟ ᱢᱚᱸᱡᱽ ᱛᱮ ᱛᱷᱚᱲᱟ ᱤᱭᱟᱹ ᱧᱚᱜ ᱡᱚᱢ ᱵᱟᱲᱟ ᱞᱮᱱᱠᱷᱟᱱ ᱦᱚ ᱵᱚᱞᱮ ᱢᱟᱱᱮ ᱮᱠᱫᱚᱢ ᱤᱱᱟᱜ ᱤᱭᱟᱹ ᱡᱚᱢ ᱫᱚ ᱛᱮ ᱵᱟᱝ
ᱦᱳᱭ ᱦᱳᱭ
ᱢᱟᱱᱮ ᱚᱱᱠᱟᱭ ᱢᱮᱱᱟ ᱡᱮ ᱢᱚᱡᱽ ᱛᱮᱦᱚ ᱵᱟᱝ ᱦᱩᱭᱞᱱ ᱛᱟᱯᱮᱭᱟ ᱪᱮᱫ ᱠᱚ ᱢᱟᱱᱮ ᱡᱚᱢ ᱧᱩ ᱢᱟ ᱟᱥᱚᱞ ᱠᱟᱛ ᱛᱷᱟ ᱢᱟ ᱵᱟᱝ ᱠᱟᱱᱟ ᱵᱟᱝ ᱵᱟᱯᱞᱟ ᱨᱮᱫᱚ ᱥᱤᱫᱷᱳ ᱫᱟᱱ ᱟᱥᱚᱞ ᱠᱟᱛᱷᱟ ᱟᱫᱚ ᱢᱟᱱᱮ ᱟᱫᱚ ᱚᱱᱟ ᱠᱟᱛᱷᱟ ᱛᱮ ᱟᱵᱮᱱ ᱪᱮᱫ ᱵᱤᱱ ᱨᱚᱲᱟ
ᱟᱫᱚ ᱱᱤᱦᱟᱛᱤ ᱜᱚᱝᱠᱮ ᱢᱤᱫᱴᱮᱱ ᱟᱰᱤ ᱢᱟᱨᱟᱝ ᱢᱤᱫᱴᱮᱱ ᱥᱮ ᱟᱰᱤ ᱱᱟᱯᱟᱭ ᱢᱤᱫᱴᱮᱱ ᱥᱟᱛᱟᱢ ᱢᱮᱱ ᱵᱟᱪ ᱪᱷᱟ ᱧᱟᱢ ᱠᱟᱫᱟ ᱢᱮᱱᱠᱷᱟᱱ ᱱᱤᱭᱟ ᱥᱟᱛᱟᱢ ᱵᱟᱨᱮ ᱛᱮ ᱦᱳᱭᱛᱳ ᱟᱵᱮᱱ ᱮ ᱟᱞᱤᱧ ᱴᱷᱮᱱ ᱠᱷᱚᱱ ᱡᱟᱦᱟ ᱟᱵᱮᱱ ᱵᱤᱱ ᱟᱥᱚᱜ ᱠᱟᱱᱟ ᱱᱤᱦᱟᱹᱛ ᱟᱞᱤᱧ ᱦᱚᱭᱛᱳ ᱚᱱᱟ ᱨᱮᱱᱟᱜ ᱵᱟ ᱵᱟᱨᱯ ᱠᱟᱛᱷᱟ ᱠᱟᱹᱴᱤᱡ ᱨᱚᱲ ᱨᱮᱱᱟᱜ ᱞᱤᱧ ᱨᱤᱠᱟᱹᱭᱮᱫᱟ᱾
ᱦᱮᱸ
ᱟᱫᱚ ᱜᱚᱝᱠᱮ ᱦᱳᱭᱛᱳ ᱦᱟᱺᱰᱤ ᱯᱟᱹᱨᱣᱟᱹ ᱢᱟᱦᱟᱸ ᱟᱵᱮᱱ ᱠᱟᱛᱷᱟ ᱵᱮᱱ ᱞᱟᱹᱭ ᱠᱮᱫᱟ ᱟᱞᱮ ᱯᱟᱦᱴᱟ ᱥᱮᱫ ᱦᱚ ᱜᱚᱝᱠᱮ ᱚᱱᱠᱟᱜᱮ ᱦᱳᱭᱛᱳ ᱮᱸᱫ ᱟᱵᱚ ᱢᱟᱛᱚ ᱟᱫᱤ ᱱᱤᱭᱟᱛᱤ ᱞᱮᱠᱟ ᱛᱮᱱᱟᱜ ᱢᱮᱱᱫᱚ ᱦᱟᱲᱟᱢ ᱫᱩᱲᱩᱢ ᱠᱚ ᱥᱮ ᱯᱩᱨᱩᱫᱷᱩᱞ ᱠᱚ ᱡᱟᱦᱟ ᱞᱮᱠᱟ᱾ ᱟᱵᱚᱣᱟᱜ ᱱᱤᱭᱚᱢ ᱠᱚᱠᱚ ᱯᱟᱞᱚᱱ ᱟᱹᱜᱩ ᱟᱠᱟᱫᱟ ᱟᱵᱚ ᱫᱚ ᱱᱤᱭᱟᱹ ᱦᱟᱺᱰᱤ ᱯᱟᱹᱣᱨᱟᱹ ᱧᱩ ᱦᱚᱪᱚ ᱠᱚᱣᱟᱵᱚᱱ ᱥᱮᱠᱚ ᱧᱩ ᱦᱚᱪᱚ ᱵᱚᱱᱟ ᱛᱚᱵᱮ ᱟᱱᱤᱡ ᱢᱤᱫᱴᱮᱱ ᱠᱟᱹᱢᱤ ᱵᱚᱱ ᱯᱟᱨᱚᱢᱟ ᱚᱱᱠᱟ ᱫᱚ ᱵᱟᱝ ᱠᱟᱱ ᱛᱟᱵᱚᱱᱟ ᱱᱤᱭᱚᱢ ᱫᱚ ᱦᱮ ᱥᱮ ᱵᱟᱝ ᱥᱮ ᱠᱟᱱᱩᱱ ᱫᱚ
ᱦᱮᱸ ᱦᱮᱸ ᱵᱟᱝ ᱠᱟᱱᱟ ᱚᱱᱠᱟ ᱫᱚ
ᱦᱳᱭ ᱛᱚᱵᱮ ᱚᱱᱟ ᱞᱮᱠᱟ ᱛᱤᱞᱤᱧ ᱞᱟᱹᱭᱟ ᱜᱚᱝᱠᱮ ᱡᱮᱦᱮᱛᱩ ᱥᱮᱫᱟᱭᱟᱜ ᱠᱚᱲᱟᱢ ᱠᱚ ᱡᱟᱦᱟ ᱞᱮᱠᱟ ᱠᱚ ᱱᱤᱭᱚᱢ ᱠᱟᱱᱩᱱ ᱠᱚ ᱫᱚᱦᱚ ᱟᱜᱩ ᱟᱠᱟᱫ ᱛᱟᱵᱚᱱᱟ ᱩᱱᱠᱩ ᱢᱟᱛᱚ ᱱᱟᱦᱟᱜ ᱦᱳᱭᱛᱚ ᱦᱮᱱ ᱚᱱᱟ ᱠᱷᱟᱹᱛᱤᱨ ᱛᱮ ᱟᱵᱚ ᱡᱟᱦᱟᱱᱟᱜ ᱮᱱ ᱟᱛᱳ ᱴᱚᱞᱟ ᱠᱚᱨᱮ ᱡᱚᱠᱷᱚᱱ ᱡᱟᱦᱟᱱᱟᱜ ᱜᱮ ᱢᱮᱱᱫᱚ ᱥᱚᱲᱮ ᱠᱚ ᱦᱩᱭᱩᱜ ᱥᱮ ᱡᱟᱦᱟ ᱪᱟᱰᱤ ᱥᱳᱲᱮ ᱦᱩᱭᱮᱱ ᱥᱮ ᱮᱢᱟᱱ ᱛᱮᱢᱟᱱ ᱥᱳᱲᱮ ᱦᱩᱭᱮᱱ ᱩᱱᱠᱩ ᱫᱚ ᱵᱷᱟᱠᱽ ᱵᱚᱱ ᱰᱷᱮᱨ ᱠᱟᱠᱚᱣᱟ ᱦᱮᱸ ᱥᱮ ᱵᱟᱝ
ᱦᱩᱸ ᱦᱩᱸ
ᱟᱫᱚ ᱜᱚᱝᱠᱮ ᱩᱱᱠᱩ ᱫᱚ ᱚᱱᱟ ᱞᱮᱠᱟᱛᱮ ᱵᱷᱟᱜᱽ ᱵᱚᱱ ᱰᱷᱮᱨ ᱠᱚᱣᱟ ᱢᱮᱱᱫᱚ ᱱᱟᱜ ᱱᱚᱜᱼᱚᱭ ᱡᱮᱱᱟᱜ ᱟᱹᱛᱩ ᱚᱲᱟᱜ ᱨᱮᱱᱟᱜ ᱠᱚ ᱠᱟᱢᱤᱭᱮᱫ ᱛᱟᱵᱚᱱᱟ ᱢᱮᱱᱫᱚ ᱟᱵᱚ ᱥᱟᱱᱟᱢ ᱦᱚᱲ ᱛᱮᱜᱮ ᱛᱚᱱᱟᱜ ᱩᱱᱠᱩ ᱫᱚᱵᱚᱱ ᱫᱚᱦᱚ ᱟᱠᱟᱫ ᱠᱚᱣᱟ ᱦᱮᱸ ᱵᱟᱝ
ᱦᱮᱸ
ᱟᱫᱚ ᱜᱚᱝᱠᱮ ᱱᱤᱭᱟ ᱫᱚ ᱠᱟᱛᱷᱟ ᱫᱚ ᱵᱟᱝ ᱠᱟᱱᱟ ᱡᱮ ᱦᱳᱭᱛᱳ ᱡᱟᱦᱟᱸᱭ ᱵᱟᱯᱞᱟᱜᱼᱟᱭ ᱥᱮ ᱵᱷᱟᱰᱟᱱᱚᱜᱼᱟᱭ ᱚᱱᱟ ᱠᱷᱟᱛᱤᱨ ᱛᱮ ᱩᱱᱤ ᱥᱩᱨᱩᱜ ᱞᱟᱹᱜᱤᱫ ᱛᱮ ᱡᱟᱦᱟᱱᱟᱜ ᱠᱟ ᱦᱟᱺᱰᱤ ᱯᱟᱹᱨᱣᱟᱹ ᱠᱚ ᱧᱩ ᱪᱚ ᱞᱟᱜᱟᱜᱼᱟ ᱡᱚᱢ ᱪᱚ ᱞᱟᱜᱟᱜᱼᱟ ᱛᱚᱵᱮ ᱟᱱᱤᱡ ᱚᱱᱟ ᱩᱱᱤ ᱚᱱᱟ ᱡᱤᱱᱤᱥᱮ ᱯᱟᱨᱚᱢᱼᱟ ᱚᱱᱠᱟ ᱫᱚ ᱟᱵᱚᱣᱟᱜ ᱫᱚ ᱱᱤᱠ ᱠᱟᱱᱩᱱ ᱫᱚ ᱵᱟᱝ ᱠᱟᱱᱟ ᱟᱫᱚ ᱵᱟᱠᱷᱟᱱ ᱫᱚ ᱜᱚᱝᱠᱮ ᱱᱩᱠᱩ ᱛᱚ ᱟᱵᱚ ᱜᱮᱛ ᱵᱚᱱ ᱫᱚᱦᱚ ᱟᱠᱟᱫ ᱠᱚᱣᱟ ᱦᱮ ᱥᱮ ᱵᱟᱝ
ᱦᱩᱸ ᱦᱩᱸ
ᱢᱤᱫ ᱴᱮᱱ ᱟᱛᱳ ᱴᱚᱞᱟᱨᱮ ᱡᱚᱠᱷᱚᱱ ᱜᱮ ᱱᱟᱜ ᱢᱤᱫᱴᱮᱱ ᱟᱛᱳ ᱴᱚᱞᱟ ᱛᱚᱞᱚᱜ ᱠᱟᱱᱟ ᱥᱮ ᱢᱟᱺᱡᱷᱤ ᱢᱟᱯᱟᱡᱷᱤ ᱟᱛᱮᱛ ᱥᱮ ᱡᱚᱜᱽ ᱢᱟᱺᱡᱷᱤ ᱥᱟᱶᱛᱮ ᱱᱟᱭᱠᱮ ᱠᱩᱰᱟᱹᱢ ᱱᱟᱭᱠᱮ ᱦᱟᱛᱮᱫ ᱢᱤᱫᱴᱮᱱ ᱟᱹᱛᱩ ᱵᱮᱱᱟᱣ ᱛᱚᱨᱟ ᱜᱮ ᱱᱟᱜ ᱜᱚᱝᱠᱮ ᱟᱵᱚ ᱫᱚ ᱱᱤᱭᱟᱹ ᱠᱚᱫᱚ ᱱᱷᱟᱜ ᱵᱟᱵᱚᱱ ᱜᱚᱞᱯᱚ ᱠᱟᱫᱟ ᱟᱵᱚ ᱫᱚ ᱱᱤᱭᱟᱹ ᱠᱟᱱ ᱛᱟᱵᱚᱱᱟ ᱠᱟᱱᱩᱱ ᱦᱳᱭ ᱜᱚᱝᱠᱮ ᱟᱵᱚ ᱫᱚ ᱱᱤᱭᱟᱹ ᱠᱟᱱ ᱛᱟᱵᱚᱱᱟ ᱠᱟᱱᱩᱱ ᱫᱚ ᱵᱟᱝᱢᱟ ᱡᱮ ᱡᱚᱠᱷᱚᱱ ᱦᱚᱳᱭᱛᱚ ᱡᱟᱦᱟᱸᱭ ᱫᱩᱠᱩᱜᱼ ᱟᱭ ᱥᱩᱠᱩᱜᱼ ᱟᱭ ᱥᱮ ᱵᱟᱯᱞᱟᱜ ᱟᱭ ᱵᱤᱦᱟᱹᱜ ᱟᱭ ᱵᱷᱟᱸᱰᱟᱱᱚᱜ ᱟᱭ ᱥᱮ ᱟᱨᱦᱚ ᱮᱢᱟᱱ ᱛᱮᱱᱟᱜ ᱢᱮᱱᱟᱜᱼᱟ ᱟᱵᱚᱫ ᱫᱚ ᱥᱟᱱᱟᱢᱟᱜ ᱨᱮᱠᱚ ᱥᱩᱨᱩᱜ ᱢᱟ ᱥᱮᱵᱚᱱ ᱯᱟᱨᱚᱢ ᱛᱟᱠᱚ ᱢᱟ ᱥᱟᱱᱟᱢ ᱦᱚᱲ ᱛᱮᱜᱮ ᱜᱚᱝᱠᱮ ᱱᱤᱭᱟᱹ ᱦᱚᱸ ᱢᱤᱫᱴᱮᱱ ᱠᱟᱛᱷᱟ ᱠᱟᱱᱟ ᱢᱚᱱᱮ ᱠᱟᱜ ᱵᱮᱱ ᱱᱦᱟᱜ ᱢᱟᱺᱡᱷ ᱥᱮ ᱱᱟᱭᱠᱮ ᱜᱮ ᱡᱚᱠᱷᱚᱱ ᱦᱟᱭᱛᱚ ᱵᱟᱯᱞᱟ ᱵᱤᱦᱟ. ᱟᱭ ᱦᱮᱸ ᱥᱮ ᱵᱟᱝ
ᱦᱮᱸ ᱦᱮᱸ
ᱟᱫᱚ ᱩᱱᱫᱚ ᱦᱟᱜ ᱮᱱ ᱢᱮᱱᱫᱚ ᱟᱵᱚ ᱦᱚᱛᱮᱫ ᱜᱮᱥᱮ ᱯᱟᱨᱚᱢ ᱞᱟᱜᱟᱣ ᱟᱭᱟ ᱥᱳᱞᱳ ᱟᱱᱟ ᱦᱟᱛᱮᱫ ᱜᱮᱥᱮ ᱵᱟᱝ
ᱪᱮᱫ ᱞᱮᱠᱟ ᱢᱮᱱ ᱠᱮᱫ
ᱚ ᱢᱮᱱᱫᱟᱞᱤᱧ ᱢᱤᱫᱴᱮᱱ ᱡᱚᱠᱷᱚᱱ ᱢᱟᱺᱡᱷᱤ ᱦᱟᱲᱟᱢ ᱩᱱᱤ ᱡᱚᱠᱷᱚᱱᱮ ᱟᱡ ᱟᱭᱟᱜ ᱦᱚᱸᱛᱚ ᱚᱱᱠᱟ ᱢᱟ ᱦᱩᱭᱩᱜ ᱜᱮᱭᱟ ᱥᱮ
ᱦᱮᱸ ᱦᱮᱸ
ᱟᱡᱨᱮᱱ ᱜᱤᱫᱽᱨᱟᱹ ᱠᱚ ᱢᱮᱱᱟᱜ ᱠᱚᱣᱟ ᱥᱮ ᱮᱢᱟᱱ ᱛᱮᱢᱟᱱ ᱦᱟᱲᱟᱢ ᱫᱩᱲᱩᱢ ᱠᱚ ᱢᱮᱱᱟᱜ ᱠᱚᱣᱟ ᱩᱱᱠᱩ ᱡᱮᱦᱤᱞᱳ ᱠᱚ ᱜᱚᱡ ᱵᱩᱨᱩᱜᱼᱟ ᱥᱮ ᱵᱚᱸᱜᱟ ᱵᱩᱨᱩᱜᱼᱟ ᱥᱮ ᱵᱟᱯᱞᱟ ᱵᱤᱦᱟᱹ ᱠᱚ ᱦᱩᱭᱩᱜ ᱛᱟᱠᱚᱣᱟ ᱟᱠᱚ ᱴᱷᱮᱱ
ᱦᱩᱸ
ᱟᱫᱚ ᱜᱚᱝᱠᱮ ᱩᱱᱤ ᱴᱷᱮᱱ ᱫᱚ ᱩᱠᱩᱨ ᱟᱵᱚ ᱫᱚ ᱱᱤᱭᱟᱹ ᱠᱚᱫᱚ ᱵᱟᱵᱚᱱ ᱟᱥᱚᱜ ᱟ ᱛᱚ
ᱩᱱᱤ ᱢᱟᱭ ᱞᱟᱹᱴᱩ ᱦᱚᱲ ᱠᱟᱱ ᱚᱠᱟᱨᱮ ᱟᱥᱚᱜᱼᱟ
ᱦᱳᱭ ᱦᱳᱭ ᱟᱨ ᱩᱱᱤ ᱢᱟᱛᱚ ᱱᱟᱜ ᱮᱢ ᱦᱚᱸ ᱵᱟᱭ ᱮᱢᱚᱜᱼᱟ
ᱦᱮᱸᱮᱸ ᱩᱱᱤ ᱫᱚ ᱡᱟᱦᱟᱸ ᱞᱮᱠᱟ ᱜᱮᱭ ᱮᱢᱚᱜᱼᱟ ᱢᱟᱱᱮ ᱵᱟᱠᱤ ᱵᱟᱠᱤ ᱨᱚᱲ ᱦᱚᱲ ᱫᱚ ᱵᱟᱠᱚ ᱛᱟᱦᱮᱱᱟ ᱩᱱᱤ ᱢᱟᱭ ᱞᱟᱹᱴᱩᱭᱤᱡ ᱠᱟᱱ
ᱦᱳᱭ ᱦᱳᱭ ᱦᱳᱭ ᱮᱠᱫᱚᱢ ᱟᱹᱰᱤ ᱱᱟᱯᱟᱭ ᱟᱫᱚ ᱚᱱᱮ ᱚᱱᱠᱟᱜᱮ ᱡᱚᱠᱷᱚᱱ ᱟᱭᱟᱜ ᱡᱚᱠᱷᱚ
ᱟᱭᱢᱟ ᱡᱟᱭᱜᱟ ᱨᱮᱞᱤᱧ ᱧᱮᱞ ᱵᱟᱲᱟᱭᱮᱫ ᱠᱚᱣᱟ ᱦᱮᱸ ᱢᱟᱱᱮ ᱚᱱᱠᱟ ᱠᱚᱲᱟ ᱠᱚᱦᱚᱸ ᱢᱟᱱᱮ ᱚᱠᱟᱨᱮ ᱵᱟᱯᱞᱟ ᱦᱩᱭᱩᱜ ᱠᱟᱱᱟ ᱛᱤᱦᱤᱧ ᱜᱟᱯᱟ ᱟᱹᱰᱤ ᱡᱟᱹᱥᱛᱤ ᱜᱮ ᱦᱟᱸᱜ
ᱦᱳᱭ
ᱢᱟᱱᱮ ᱚᱠᱟᱨᱮ ᱵᱟᱯᱞᱟ ᱦᱩᱭᱩᱜ ᱠᱟᱱᱟ ᱡᱷᱟᱹᱞ ᱡᱷᱟᱹᱞ ᱨᱮᱦᱚᱸ ᱠᱚ ᱪᱟᱞᱟᱜ ᱠᱟᱱᱟ ᱢᱟᱱᱮ
ᱦᱳᱭ
ᱱᱚᱣᱟ ᱦᱟᱸᱜ ᱢᱚᱸᱡᱽ ᱵᱟᱝ ᱯᱟᱲᱟᱜ ᱠᱟᱱᱟ ᱢᱤᱫ ᱦᱤᱥᱟᱹᱵᱽ ᱛᱮ ᱵᱟᱝ
ᱦᱮᱸ ᱜᱚᱝᱠᱮ ᱮᱠᱫᱚᱢ ᱱᱟᱯᱟᱭ ᱠᱟᱛᱷᱟ ᱱᱤᱛᱚᱜ
ᱡᱟᱦᱟᱸ ᱨᱮ ᱵᱟᱯᱞᱟᱭ ᱵᱟᱰᱟᱭ ᱠᱟᱫᱟ ᱥᱮ ᱢᱟᱭᱤᱠ ᱥᱟᱰᱮ ᱟᱸᱡᱚᱢ ᱠᱮᱫᱟ ᱪᱟᱞᱟᱣ ᱮᱱᱟᱭ ᱚᱸᱰᱮ ᱜᱮ ᱮᱴᱟᱜ ᱡᱟᱹᱛ ᱞᱮᱠᱟ ᱫᱚ ᱦᱟᱸᱜ ᱵᱟᱠᱚ ᱪᱮᱫ ᱮᱫ ᱠᱟᱱ ᱛᱟᱵᱚᱱᱟ ᱮᱴᱟᱜ ᱡᱟᱹᱛ ᱪᱮᱫ ᱞᱮᱠᱟ ᱢᱟᱱᱮ ᱚᱲᱟᱜ ᱥᱩᱨ ᱨᱤᱱᱤᱡ ᱦᱚᱲ ᱠᱟᱱᱟᱭ ᱥᱮ ᱚᱠᱟ ᱨᱤᱱᱤᱡ ᱠᱟᱱᱟᱭ ᱢᱟᱱᱮ ᱵᱟᱭ ᱱᱮ ᱵᱟᱭ ᱱᱮᱣᱛᱟ ᱠᱟᱫᱮ ᱠᱷᱟᱭ ᱵᱟᱭ ᱞᱟᱹᱭ ᱵᱟᱭ ᱞᱟᱹᱭ ᱠᱟᱹᱣᱫᱮ ᱠᱷᱟᱱᱮ ᱢᱟᱱᱮ ᱵᱟᱭ ᱪᱟᱞᱟᱣᱟᱭ ᱚᱸᱰᱮ
ᱦᱳᱭ ᱢᱮᱱᱫᱟ ᱱᱟᱜ ᱜᱚᱢᱠᱮ ᱩᱱᱤᱱᱮᱶᱟ ᱵᱟᱭ ᱧᱟᱢ ᱞᱮᱠᱷᱟᱱ ᱚᱸᱰᱮ ᱫᱚᱱᱟᱜ ᱦᱳᱭᱛᱳ ᱵᱟᱭ ᱥᱩᱨ ᱫᱟᱲᱮᱭᱟᱜᱼᱟ ᱦᱳᱭ ᱵᱟᱭ ᱥᱩᱨ ᱫᱟᱲᱮᱭᱟᱜᱼᱟ ᱟᱫᱚ ᱟᱨᱳᱳᱱ ᱦᱳᱭ
ᱟᱨ ᱟᱵᱚ ᱡᱟᱹᱛ ᱚᱠᱟᱨᱮ ᱵᱟᱭ ᱪᱟᱞᱟᱜᱼᱟ
ᱦᱳᱭ ᱦᱳᱭ ᱟᱫᱚ ᱚᱱᱟ ᱞᱮᱠᱟᱜᱮ ᱱᱟᱦᱟᱜ ᱦᱳᱭ ᱦᱳᱭ ᱚᱱᱟ ᱞᱮᱠᱟᱜᱮ ᱜᱚᱢᱠᱮ ᱱᱤᱛᱚᱜ ᱟᱛᱳ ᱴᱚᱞᱟ ᱯᱟᱲᱟ ᱚᱲᱟᱜ ᱨᱮ ᱧᱮᱞᱚᱜᱚᱜ ᱠᱟᱱᱟ ᱱᱤᱭᱟᱹ ᱠᱚᱫᱚ ᱱᱮᱱᱦᱟ ᱨᱮᱱ ᱦᱳᱭᱛᱳ ᱦᱮᱸᱠᱚᱲᱟ ᱜᱤᱫᱽᱟᱹᱨᱟᱹ ᱠᱚ ᱧᱮᱞᱚᱜᱚᱜ ᱠᱟᱱᱟ ᱡᱟᱦᱟᱸ ᱨᱮᱜᱮ ᱵᱟᱯᱞᱟ ᱵᱤᱦᱟᱹ ᱠᱚ ᱦᱩᱭᱩᱜ ᱠᱟᱱᱟ ᱚᱱᱟ ᱠᱚᱨᱮ ᱠᱚ ᱪᱟᱞᱟᱜ ᱠᱟᱱᱟ ᱥᱟᱶᱛᱮ ᱛᱮᱭᱟᱨᱚᱜ ᱮᱢᱟᱱ ᱛᱮᱢᱟᱱ ᱠᱚᱨᱮ ᱜᱮᱡ ᱯᱟᱛᱟ ᱯᱨᱳᱚᱵᱽ ᱨᱮᱢᱟ ᱠᱚ ᱪᱟᱞᱟᱜ ᱠᱟᱱ ᱥᱮ ᱯᱟᱛᱟ ᱯᱚᱨᱚᱵ ᱨᱮᱢᱟ ᱠᱟ ᱪᱟᱞᱟᱜ ᱠᱟᱱ ᱜᱮᱭᱟ ᱢᱮᱱᱠᱷᱟᱱ ᱚᱱᱟ ᱠᱚᱨᱮ ᱦᱚᱸ ᱡᱚᱠᱷᱚᱱ ᱦᱳᱭᱛᱳ ᱯᱟᱨᱥᱚᱱᱟᱞᱤᱴᱤ ᱥᱮ ᱟᱭᱟᱜ ᱢᱚᱱ ᱢᱚᱛ ᱛᱮ ᱡᱚᱠᱷᱚᱱ ᱢᱤᱫ ᱴᱟᱹᱝ ᱡᱟᱦᱟ ᱟ. ᱛᱩ ᱨᱮᱜᱮ ᱡᱟᱦᱟ ᱜᱮ ᱦᱩᱭ ᱮᱱ ᱵᱟᱯᱞᱟ ᱛᱟᱭ ᱵᱷᱟᱸᱰᱟᱱ ᱛᱟᱭ ᱦᱩᱭᱩᱜ ᱠᱟᱱᱟ ᱩᱱᱠᱩ ᱫᱚ ᱦᱳᱭᱛᱳ ᱚᱸᱰᱮ ᱨᱟᱹᱥᱠᱟᱹ ᱠᱚ ᱪᱟᱞᱟᱜ ᱠᱟᱱᱟ ᱥᱟᱶᱛᱮ ᱩᱱᱠᱩ ᱫᱚ ᱱᱤᱛ ᱵᱟᱠᱚ ᱪᱤᱱᱛᱟᱹᱭ ᱫᱟ ᱡᱮ ᱛᱤᱱᱟᱹ ᱜᱟᱱ ᱮ ᱠᱩᱲᱟᱹᱣᱫᱟ ᱵᱟᱭ ᱠᱩᱲᱟᱹᱣ ᱠᱟᱫᱟ ᱦᱮᱸ ᱥᱮ ᱵᱟᱝ
ᱦᱮᱸ ᱦᱮᱸ
ᱟᱫᱚ ᱱᱤᱭᱟᱹ ᱫᱚ ᱱᱤᱦᱟᱹᱛ ᱵᱩᱡᱽ ᱫᱚᱨᱠᱟᱨ ᱠᱟᱱᱟ ᱱᱤᱛᱚᱜ ᱟᱵᱚ ᱥᱟᱱᱟᱢ ᱦᱚᱲ ᱛᱮᱜᱮ ᱦᱮᱸ ᱵᱟᱝ
ᱢᱟᱱᱮ ᱚᱱᱠᱟ ᱯᱟᱲᱟᱜ ᱠᱟᱱᱟ ᱡᱮ ᱚᱱᱠᱟ ᱢᱟᱱᱮ ᱡᱩᱨᱤᱜ ᱠᱟᱱᱟ ᱥᱮᱛᱟ ᱥᱮᱛᱟ ᱡᱟᱦᱟᱸ ᱞᱮᱠᱟ ᱢᱟᱱᱮ ᱡᱟᱦᱟᱸ ᱨᱮᱜᱮ ᱠᱚ ᱪᱟᱞᱟᱜᱼᱟ ᱵᱟᱝ
ᱦᱳᱭ ᱦᱳᱭ ᱦᱳᱭ ᱩᱱᱠᱩ ᱫᱚ ᱦᱳᱭᱛᱳ ᱦᱳᱭ ᱥᱚ ᱠᱚ ᱵᱩᱡ ᱠᱮᱫᱟ ᱥᱮᱠᱚ ᱟᱸᱡᱚᱢ ᱠᱮᱫᱟ ᱚᱱᱟ ᱞᱮᱠᱟ ᱛᱮᱱᱟ ᱩᱱᱠᱩ ᱫᱚ ᱫᱟᱹᱲ ᱤᱫᱤᱭᱮᱫᱟᱠᱚ ᱦᱮᱸ ᱥᱮ ᱵᱟᱝ
ᱠᱷᱟᱭ ᱫᱚ ᱠᱷᱟᱭ ᱫᱚ
ᱦᱳᱭ ᱦᱳᱭ ᱟᱨᱦᱚ ᱱᱟᱜ ᱫᱚᱥᱟᱨ ᱦᱤᱞᱳᱜ ᱦᱳᱛᱳ ᱚᱠᱟᱨᱮ ᱦᱩᱭᱩᱜᱼᱟ ᱚᱸᱰᱮ ᱦᱚᱸ ᱟᱨᱚ ᱠᱚ ᱪᱟᱞᱟᱜᱼᱟ
ᱦᱮᱸ
ᱦᱳᱭ ᱟᱨ ᱟᱫᱚ ᱱᱚᱜᱚᱱᱟ ᱠᱚ ᱡᱤᱱ ᱫᱚ ᱢᱤᱫᱴᱮᱱ ᱥᱟᱱᱟᱢ ᱦᱚᱲ ᱞᱟᱹᱜᱤᱫ ᱜᱮ ᱢᱤᱫᱴᱮᱱ ᱠᱷᱟᱨᱟᱯ ᱡᱤᱱᱤᱥ ᱠᱟᱱᱟ ᱛᱟᱯᱚᱨᱮ ᱟᱵᱚᱣᱟᱜ ᱢᱤᱫᱴᱮᱱ ᱢᱮᱱᱫᱚ ᱟᱹᱨᱤᱪᱟᱹ ᱞᱮᱠᱟᱛᱮ ᱱᱤᱭᱟᱹ ᱫᱚ ᱵᱟᱹᱪᱩᱜ ᱛᱟᱵᱚᱱᱟ
ᱟ ᱦᱟ ᱦᱮᱸ
ᱟᱫᱚ ᱢᱮᱱᱠᱷᱟᱱ ᱱᱚᱜᱼᱚ ᱱᱟ ᱠᱚ ᱡᱩᱫᱤ ᱟᱵᱚ ᱵᱚᱱ ᱪᱤᱠᱟᱹᱭᱟ ᱟᱵᱚᱣᱟᱜ ᱢᱟᱱᱮ ᱥᱟᱱᱟᱢᱟᱜ ᱜᱮ ᱥᱮ ᱟᱹᱨᱤᱪᱟᱹᱞᱤ ᱫᱚ ᱢᱮᱱᱫᱟ ᱫᱤᱱ ᱫᱤᱱ ᱫᱚ ᱵᱚ ᱟᱫᱟ
ᱦᱩᱸ
ᱢᱟᱱᱮ ᱵᱟᱡᱫᱷᱚ ᱛᱮ ᱟᱫᱚᱜ ᱛᱟᱵᱚᱱᱟ ᱦᱮ ᱥᱮ ᱵᱟᱝ
ᱦᱩᱸ ᱦᱩᱸ
ᱦᱳᱭ ᱟᱫᱚ ᱱᱚᱜᱚᱱᱟ ᱜᱮ ᱚᱠᱟ ᱞᱮᱠᱟ ᱨᱮ ᱵᱚᱱ ᱵᱚᱱᱫᱚᱭᱟ ᱚᱠᱟᱞᱮᱠᱟᱨᱮ ᱵᱟᱵᱚᱱ ᱵᱚᱱᱫᱚᱭᱟ ᱚᱱᱟᱜᱮ ᱠᱟᱹᱴᱤᱡ ᱞᱟᱝ ᱜᱟᱯᱟᱞᱢᱟᱨᱟᱣ ᱞᱮᱱᱠᱷᱟᱱ ᱫᱚ ᱟᱹᱰᱤ ᱱᱟᱯᱟᱭ ᱠᱚᱜ ᱛᱟᱞᱟᱝᱟ
ᱢᱟᱱᱮ ᱚᱱᱠᱟ ᱤᱫᱤ ᱛᱮ ᱵᱟᱠᱚ ᱵᱩᱡᱷᱟᱹᱣ ᱛᱟᱵᱚᱱᱟ ᱵᱟᱝ ᱠᱚᱲᱟ ᱦᱚᱲ ᱵᱟᱨ ᱵᱟᱨ ᱦᱚᱲ ᱤᱭᱟᱹ ᱠᱟᱛᱮᱫ ᱪᱮᱫ ᱮᱢ ᱢᱮᱱᱟ ᱦᱟᱱᱠᱩ ᱡᱮ ᱵᱟᱠᱚ ᱵᱩᱡᱷᱟᱹᱣᱟ ᱵᱟᱝ
ᱦᱮᱸ ᱟᱫᱚ ᱱᱤᱭᱟᱹ ᱫᱚ ᱢᱤᱫᱴᱮᱱ ᱡᱤᱱᱤᱥ ᱜᱮ ᱜᱚᱢᱠᱮ ᱢᱮᱱᱫᱚ ᱯᱨᱚᱛᱮᱠᱴᱤ ᱟᱹᱛᱩ ᱴᱚᱞᱟ ᱨᱮᱜᱮ ᱡᱩᱫᱤ ᱟᱵᱚ ᱡᱩᱫᱤ ᱢᱟᱡᱷᱤ ᱢᱟᱯᱟᱡᱷᱤ ᱥᱮ ᱱᱟᱭᱠᱮ ᱜᱚᱰᱮᱛ ᱟᱛᱮᱜ ᱡᱩᱤ ᱱᱤᱭᱟᱹ ᱵᱚᱱ ᱜᱟᱯ ᱜᱟᱯᱟᱞᱢᱟᱨᱟᱣ ᱠᱮᱭᱟ ᱡᱮ ᱟᱵᱚᱨᱮᱱ ᱜᱤᱫᱟᱹᱨ ᱯᱤᱫᱟᱹᱨ ᱫᱚ ᱡᱟᱛᱮ ᱡᱟᱦᱟᱸ ᱨᱮᱜᱮ ᱵᱟᱯᱞᱟ ᱚᱲᱟᱜ ᱦᱩᱭᱩᱜ ᱩᱭᱟᱣᱩᱴ ᱥᱮ ᱢᱮᱱᱫᱚ ᱱᱮᱣᱛᱟ ᱵᱟᱝᱠᱷᱟᱱ ᱫᱚ ᱚᱸᱰᱮ ᱫᱚ ᱪᱟᱞᱟᱜ ᱵᱟᱵᱚᱱ ᱧᱟᱢᱟ ᱦᱮᱸ ᱥᱮ ᱵᱟᱝ
ᱦᱮᱸ
ᱟᱨ ᱡᱟᱦᱟᱸᱭ ᱪᱟᱞᱟᱜᱼᱟᱭ ᱚᱱᱟ ᱦᱤᱥᱟᱹᱵᱽ ᱛᱮ ᱦᱳᱭᱛᱳ ᱩᱱᱤ ᱫᱚ ᱠᱟᱹᱴᱤᱡ ᱤᱭᱟᱹ ᱢᱟᱱᱮ ᱯᱷᱩᱨᱚᱱᱮ ᱦᱩᱭᱩᱜᱼᱟ ᱚᱱᱠᱟ ᱜᱮ ᱵᱟᱝ
ᱦᱮᱸ ᱦᱩᱸ
ᱟᱫᱚ ᱜᱚᱝᱠᱮ ᱱᱚᱜᱚᱱᱟ ᱠᱚ ᱡᱩᱫᱤ ᱛᱟᱦᱮᱸ ᱠᱚᱜ ᱛᱵᱚᱱᱟ ᱛᱟᱦᱚᱞᱮ ᱱᱤᱦᱟᱹᱛ ᱦᱳᱭᱛᱚ ᱵᱚᱛᱚᱨ ᱵᱩᱡᱽ ᱠᱮᱭᱟᱠᱚ ᱥᱮ ᱪᱟᱞᱟᱜ ᱵᱟᱝ ᱜᱟᱱ ᱠᱚᱟᱜ ᱡᱩᱫᱤ ᱱᱮᱶᱛᱟ ᱧᱟᱢᱚᱜᱼᱟ ᱯᱮᱲᱟ ᱯᱟᱹᱲᱦᱟᱹ ᱢᱟ ᱱᱤᱦᱟᱹᱛᱤ ᱪᱟᱞᱟᱜ ᱜᱮ ᱞᱟᱜᱟᱜᱼᱟ ᱦᱮᱸ ᱥᱮ ᱵᱟᱝ ᱦᱚ ᱦᱚ ᱵᱟᱠᱷᱟᱱ ᱫᱚ ᱥᱟᱱᱟᱢ ᱢᱟᱱᱮ ᱟᱵᱚᱟᱱ ᱥᱟᱶᱛᱟ ᱥᱟᱶᱛᱟ ᱥᱚᱢᱟᱡᱽ ᱨᱮ ᱡᱟᱦᱟᱸ ᱛᱤᱱᱟᱹᱜ ᱧᱮᱞᱚᱜᱚᱜ ᱠᱟᱱᱟ ᱦᱮᱸ ᱟᱵᱚᱣᱟᱜ ᱵᱟᱯᱞᱟ ᱵᱤᱦᱟᱹ ᱢᱟᱛᱚ ᱦᱳᱭᱛᱳ ᱟᱛᱩ ᱨᱮᱱ ᱢᱤᱫ ᱦᱚᱲᱮ ᱮ ᱵᱟᱯᱞᱟᱜ ᱠᱟᱱᱟ ᱢᱮᱱ ᱠᱷᱟᱱ ᱟᱨᱚ ᱮ ᱮᱴᱟᱜ ᱦᱚᱲᱟᱜ ᱦᱚᱸ ᱟᱨᱚᱭ ᱞᱟᱹᱭ ᱟᱠᱚ ᱠᱟᱱᱟ ᱦᱮ ᱥᱮ ᱵᱟᱝ ᱦᱳᱭ
ᱟᱛᱳ ᱨᱮᱭ ᱵᱟᱯᱞᱟᱜ ᱠᱟᱱ ᱠᱷᱟᱡ ᱦᱟᱹᱱᱤ ᱨᱮᱱ ᱜᱟᱛᱮ ᱠᱚᱲᱟ ᱦᱟᱹᱱᱠᱩ ᱡᱚᱛᱚᱭ ᱤᱭᱟᱹ ᱪᱟᱵᱟ ᱠᱚᱣᱟ ᱦᱚ ᱦᱚᱣᱟᱠᱚᱣᱟ
ᱦᱳᱭ ᱦᱳᱭ ᱦᱳᱭ
ᱮᱟᱜ ᱤᱭᱤᱭᱟᱹ ᱠᱟᱱᱟ ᱵᱟᱝ ᱟᱞᱮᱥᱮᱫ ᱨᱮ ᱵᱟᱯᱞᱟ ᱦᱤᱡᱩᱜ ᱠᱟᱱᱟ ᱦᱤᱡᱩᱜ ᱯᱮᱭᱟ
ᱦᱳᱭ ᱦᱳᱭ ᱟᱫᱚ ᱱᱚᱜᱼ ᱱᱚᱣᱟ ᱡᱤᱱᱤᱥ ᱜᱮ ᱠᱟᱹᱴᱤᱡ ᱠᱷᱟᱨᱟᱯ ᱵᱩᱡᱩᱜ ᱠᱟᱱᱟ ᱠᱟᱹᱴᱤᱡ ᱪᱤᱱᱛᱟᱹ ᱵᱷᱟᱵᱱᱟ ᱨᱮ ᱥᱮ ᱟᱵᱚᱣᱟᱜ ᱢᱤᱫᱴᱮᱱ ᱢᱟᱱᱮ ᱮᱴᱟᱜ ᱥᱮᱫ ᱪᱟᱞᱟᱜ ᱠᱟᱱ ᱛᱟᱵᱚᱱᱟ ᱦᱮᱸ ᱥᱮ ᱵᱟᱝ ᱟᱨ ᱡᱟᱦᱟᱸᱭ ᱦᱳᱭᱛᱳ ᱢᱟᱹᱞᱤᱠ ᱠᱟᱱᱟᱭ ᱥᱮ ᱡᱟᱦᱟᱸᱭ ᱵᱟᱯᱞᱟᱜ ᱠᱟᱱᱟᱭ ᱥᱮ ᱡᱟᱦᱟᱸᱭ ᱠᱚ ᱯᱞᱟᱭᱨ ᱠᱟᱱᱟ ᱢᱮᱱ
ᱢᱟᱱᱮ ᱢᱟᱱᱮ ᱚᱠᱚᱭ ᱴᱷᱟᱜᱼ ᱮ ᱪᱟᱞᱟᱜᱼᱟ ᱩᱱᱤ ᱫᱚ ᱦᱟᱸᱜ ᱵᱟᱭ ᱵᱟᱯᱞᱟᱜᱼᱟ ᱢᱤᱫ ᱫᱤᱱ ᱦᱤᱞᱟᱜ
ᱦᱳᱭ ᱦᱳᱭ ᱦᱮᱸ ᱴᱷᱤᱠ ᱟᱹᱰᱤ ᱴᱷᱤᱠ ᱠᱟᱛᱷᱟ ᱦᱳᱭ ᱦᱳᱭ ᱥᱟᱱᱟᱢ ᱦᱚᱲᱟᱜ ᱥᱟᱱᱟᱢ ᱦᱚᱲᱟᱜ ᱜᱮ ᱢᱤᱫᱴᱮᱱ ᱵᱩᱡ ᱫᱟᱨᱟᱢ ᱦᱩᱭᱩᱜᱼᱟ ᱫᱩᱠ ᱥᱩᱠ ᱫᱚ ᱦᱮᱸ ᱥᱮ ᱵᱟᱝ
ᱦᱮᱸ ᱱᱤᱡᱮᱨᱟᱜ ᱦᱚᱸ ᱢᱤᱫ ᱫᱤᱱ ᱵᱟ ᱢᱤᱫ ᱫᱤᱱ ᱛᱤᱭᱟᱜᱳᱜ ᱜᱮᱭᱟ ᱚᱱᱟ ᱫᱤᱱ ᱫᱚ
ᱦᱭ ᱦᱳᱭ ᱛᱤᱭᱳᱜᱚᱜ ᱜᱮᱭᱟ ᱦᱳᱭ ᱟᱫᱚ ᱚᱱᱠᱟ ᱜᱮ ᱡᱩᱫᱤ ᱥᱟᱱᱟᱢ ᱦᱚᱲ ᱡᱩᱫᱤ ᱱᱤᱭᱟᱹ ᱡᱟᱦᱟᱸ ᱞᱟᱝ ᱜᱟᱯ ᱜᱟᱯᱟᱞᱢ ᱢᱟᱨᱟᱣᱮᱫ ᱞᱤᱧ ᱜᱟᱯᱟᱞ ᱢᱟᱨᱟᱣ ᱛᱟᱞᱟᱛᱮ ᱡᱩᱫᱤ ᱠᱚ ᱢᱮᱱ ᱫᱚ ᱦᱟᱯᱮᱱ ᱫᱤᱱ ᱨᱮ ᱡᱩᱫᱤ ᱠᱚ ᱵᱩᱡᱽ ᱧᱟᱢᱟ ᱛᱟᱦᱚᱞᱮ ᱢᱤᱫᱴᱮᱱ ᱱᱟᱯᱟᱭᱚᱜᱼᱟ ᱟᱨ ᱡᱩᱫᱤ ᱵᱟᱠᱚ ᱵᱩᱡᱟ ᱟᱫᱚ ᱚᱱᱟ ᱫᱚ ᱢᱟᱹᱱᱢᱤ ᱫᱚ ᱦᱳᱭᱛᱳ ᱢᱮᱱ ᱛᱮᱜᱮ ᱠᱚ ᱵᱩᱡᱟ ᱥᱮ ᱵᱩᱡᱷᱟᱹᱣ ᱛᱮᱜᱮ ᱠᱚ ᱼᱼ ᱵᱩᱡᱟ ᱢᱮᱱᱠᱷᱟᱱ ᱡᱟᱦᱟᱸᱭ ᱡᱟᱦᱟᱸᱭ ᱢᱟᱹᱱᱢᱤ ᱡᱩᱫᱤ ᱵᱟᱭ ᱵᱩᱡᱟ ᱩᱱᱤ ᱫᱚ ᱚᱠᱟᱴᱟᱜ ᱛᱮᱦᱚᱸ ᱩᱱᱤ ᱫᱚ ᱵᱟᱭ ᱵᱩᱡᱷᱟᱹᱣ ᱠᱮᱭᱟ ᱦᱮᱸ ᱥᱮ ᱵᱟᱝ ᱦᱚᱭ ᱦᱚᱭ ᱾ ᱟᱫᱚ ᱚᱱᱮ ᱚᱱᱟ ᱪᱤᱠᱟᱹᱜᱮ ᱜᱚᱢᱠᱮ ᱢᱮᱱᱫᱚ ᱥᱟᱱᱟᱢ ᱦᱚᱲ ᱜᱮ ᱱᱤᱭᱟᱹ ᱫᱚ ᱡᱩᱫᱤ ᱵᱚᱱ ᱵᱩᱡᱽ ᱠᱮᱭᱟ ᱱᱟᱯᱟᱭ ᱠᱚᱜᱼᱟ ᱦᱮᱸ ᱥᱮ ᱵᱟᱝ
ᱦᱩᱸ ᱵᱩᱡᱷᱟᱹᱣ ᱫᱚᱨᱠᱟᱨ ᱱᱚᱣᱟ ᱫᱚ ᱮᱱᱛᱮᱫ ᱢᱚᱸᱡᱽᱼᱟᱜ ᱥᱚᱵᱷᱟᱵ ᱵᱟᱝ ᱯᱟᱲᱟᱜ ᱠᱟᱱᱟ ᱵᱟᱝ ᱾
ᱦᱳᱭ ᱢᱚᱸᱡᱽᱼᱟᱜ ᱨᱮᱢᱟ ᱵᱟᱝ ᱯᱟᱲᱟᱜ ᱠᱟᱱᱟ ᱟᱨ ᱩᱱᱤ ᱼᱼ ᱟᱨ ᱡᱟᱦᱟᱸᱭ ᱦᱚᱲᱮ ᱵᱟᱯᱞᱟᱜ ᱠᱷᱟᱱ ᱫᱚ ᱩᱱᱤᱭᱟᱜ ᱦᱚᱸ ᱮᱴᱠᱮᱴᱚᱬᱮ ᱦᱩᱭᱩᱜ ᱛᱟᱭᱟ᱾
ᱦᱩᱸ ᱦᱩᱸ ᱾
ᱦᱚᱭ ᱦᱚᱭ ᱾ ᱜᱚᱢᱠᱮ ᱢᱟ ᱛᱟᱦᱚᱞᱮ ᱟᱹᱰᱤ ᱜᱚᱴᱟᱝ ᱟᱭᱢᱟ ᱜᱮ ᱱᱟᱦᱟᱜ ᱯᱚᱞᱚᱢ ᱮᱱ ᱛᱟᱞᱟᱝᱟ ᱟᱫᱚ ᱱᱤᱭᱟᱹ ᱚᱠᱛᱚ ᱫᱚ ᱱᱟᱦᱟᱜ ᱞᱟᱝ ᱱᱚᱸᱰᱮ ᱜᱮ ᱞᱟᱝ ᱼᱼ ᱪᱟᱵᱟᱭᱟ ᱥᱮ ᱪᱮᱫ?
ᱛᱚᱵᱮ ᱢᱟ ᱢᱟ ᱠᱟᱴᱟᱜ ᱦᱟᱸᱜ ᱟᱡ ᱛᱮᱜᱮ ᱾
ᱟᱪᱪᱷᱟ ᱟᱪᱪᱷᱟ ᱼᱼ
ᱵᱟᱨᱚ ᱵᱟᱨᱚᱴᱟ ᱵᱟᱨᱳ ᱢᱤᱱᱤᱴ ᱯᱟᱸᱪ ᱥᱮᱠᱮᱱᱰ ᱦᱩᱭ ᱞᱮᱱ ᱠᱷᱟᱡ ᱠᱟᱴᱟᱜ ᱠᱟᱱᱟ ᱵᱟᱝ ᱛᱮᱜᱮ ᱾
ᱚ ᱟᱪᱪᱷᱟ ᱟᱪᱪᱷᱟ ᱦᱳᱭ ᱛᱚ ᱜᱚᱝᱠᱮ ᱡᱟᱠ ᱦᱳᱭ ᱜᱚᱝᱠᱮ ᱨᱚᱯᱚᱲ ᱦᱩᱭᱩᱜᱼᱟ ᱾